ᱦᱮᱞᱳ
ᱟᱸᱡᱚᱢᱚᱜ ᱠᱟᱱᱟ᱾
ᱦᱳᱭ ᱟᱸᱡᱚᱢᱚᱜ ᱠᱟᱱᱟ ᱠᱟᱹᱴᱤᱡ ᱥᱟᱦᱟ ᱧᱚᱜ ᱥᱮᱫ ᱪᱟᱞᱟᱜ ᱢᱮ ᱢᱚᱡᱽ ᱛᱮ ᱵᱟᱦᱟ ᱫᱚ ᱟᱸᱡᱚᱢᱚᱜᱼᱟ ᱱᱟᱦᱟᱜ ᱵᱟᱹᱧ ᱟᱸᱡᱚᱢᱟ ᱤᱧ
ᱱᱤᱛᱚᱜ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾ ᱚᱠᱟᱨᱮ ᱦᱮᱱᱟᱜ ᱢᱮᱭᱟ?
ᱱᱚᱜᱼᱚᱭ ᱚᱲᱟᱜ ᱠᱚᱨᱮ ᱜᱮ ᱢᱤᱱᱟᱹᱧᱟ᱾
ᱦᱸ ᱠᱟᱹᱢᱤ ᱵᱟᱲᱟ ᱠᱚᱫᱚ ᱪᱮᱫ ᱦᱚᱸ ᱵᱟᱝ ᱦᱩᱭᱩᱜ ᱠᱟᱱᱟ ᱥᱮᱵᱚᱱ ᱠᱟᱹᱢᱤᱭᱮᱫᱟ? ᱤᱧ ᱦᱚᱸ ᱱᱚᱜᱼᱚᱭ ᱦᱮᱸᱛᱚ ᱤᱭᱟᱹ ᱢᱮᱥ ᱠᱚᱨᱮ ᱜᱮ ᱢᱤᱱᱟᱹᱧᱟ ᱮᱠᱷᱚᱱ ᱫᱚ᱾
ᱦᱩᱸ ᱦᱮ
ᱛᱟᱦᱞᱮ ᱟᱯᱮ ᱥᱮ ᱦᱩᱞ ᱢᱟᱦᱟ ᱠᱚᱯᱮ ᱢᱟᱱᱟᱣ ᱠᱮᱫᱼᱟ ᱥᱮ ᱵᱟᱝ?
ᱦᱳᱭ ᱢᱟᱱᱟᱣ ᱢᱟ ᱦᱩᱭ ᱮᱱᱟ ᱢᱳᱴᱟᱢᱩᱴᱤ ᱵᱷᱟᱜᱤ ᱜᱮ᱾
ᱚ ᱮ ᱪᱮᱫ ᱞᱮᱠᱟᱯᱮ ᱢᱟᱱᱟᱣ ᱠᱮᱫᱮᱜᱼᱟ? ᱪᱮᱫ ᱞᱮᱠᱟ ᱯᱮ ᱢᱟᱱᱟᱣ ᱠᱮᱫᱼᱟ ᱟᱨᱠᱤ ᱟᱯᱮ?
ᱢᱟᱱᱟᱣ ᱦᱩᱭᱱᱟ ᱵᱷᱟᱜᱤ ᱜᱮ ᱠᱚᱞᱮᱡᱽ ᱨᱮ ᱢᱟᱱᱟᱣ ᱦᱩᱭᱱᱟᱛᱚ᱾
ᱚ ᱦᱮᱸᱛᱚ
ᱟᱞᱮ ᱦᱚᱸ ᱦᱩᱭ ᱫᱚ ᱦᱩᱭ ᱮᱱᱟ ᱚ ᱤᱧ ᱫᱚ ᱚᱲᱟᱜ ᱤᱧ ᱪᱟᱞᱟᱣ ᱞᱮᱱᱟ ᱦᱩᱞ ᱢᱟᱦᱟ ᱨᱮᱫᱚ ᱟᱞᱮ ᱫᱚ ᱟᱫᱚ ᱟᱹᱛᱩ ᱨᱮ ᱦᱩᱭᱩᱜ-ᱟ ᱛᱚ᱾
ᱦᱮᱸ
ᱟᱫᱚ ᱟᱹᱛᱩ ᱨᱮ ᱢᱟᱱᱮ ᱚᱱᱠᱟᱱ ᱵᱷᱟᱜᱤ ᱜᱮ ᱦᱩᱭᱮᱱᱟ ᱦᱩᱭ ᱫᱚ ᱟᱞᱮᱥᱮᱫ ᱫᱚ ᱟᱫᱚ ᱤᱧ ᱫᱚ ᱚᱲᱟᱜ ᱤᱧ ᱪᱟᱞᱟᱣ ᱞᱮᱱᱟ ᱟᱫᱚ ᱟᱞᱮ ᱫᱚ ᱟᱛᱩᱨᱮ ᱦᱩᱭᱩᱜ-ᱟ ᱛᱚ᱾
ᱦᱮᱸ
ᱟᱹᱛᱩ ᱨᱮ ᱢᱟᱱᱮ ᱢᱩᱨᱛᱤ ᱠᱚ ᱵᱮᱱᱟᱣ ᱠᱫ ᱞᱮᱭᱟ ᱟᱫᱚ ᱡᱚᱛᱚ ᱢᱤᱞᱮᱜᱮ ᱡᱚᱛᱚ ᱟᱹᱛᱩ ᱦᱚᱲ ᱢᱤᱞᱮᱜᱮ ᱚᱸᱰᱮ ᱫᱚ ᱱᱟᱭᱠᱮ ᱯᱩᱡᱟᱹᱭ ᱛᱟᱞᱮᱭᱟᱭ
ᱦᱮᱸ
ᱟᱫᱚ ᱵᱟᱨ ᱯᱮ ᱫᱤᱱ ᱞᱟᱦᱟ ᱨᱮᱜᱮᱧ ᱥᱮᱱᱟᱠᱟᱱ ᱛᱟᱸᱦᱮᱫ ᱟᱫᱚ ᱦᱩᱞ ᱢᱟᱦᱟ ᱨᱮᱫᱚ ᱟᱞᱮ ᱫᱚ ᱱᱚᱝᱠᱟ ᱢᱟᱱᱮ ᱵᱟᱨ ᱫᱤᱱ ᱞᱟᱦᱟ ᱡᱟᱦᱟᱸ ᱠᱷᱚᱱᱟᱜ ᱢᱟᱱᱮ ᱚᱸᱰᱮᱞᱮ ᱥᱟᱯᱷᱟᱭᱟ ᱟᱨᱠᱤ
ᱦᱮᱸ ᱦᱮᱸ
ᱚᱸᱰᱮᱞᱮ ᱥᱟᱯᱷᱟᱭᱟ ᱫᱤᱭᱮ ᱯᱚᱨ ᱡᱮᱫᱤᱱ ᱦᱤᱞᱳᱜ ᱠᱟᱱᱟ ᱦᱩᱞ ᱢᱟᱦᱟ ᱥᱮᱫᱤᱱ ᱦᱤᱞᱳᱜ ᱥᱮᱛᱟᱜ ᱵᱮᱲᱟ ᱫᱚ ᱤᱱᱠᱟ ᱰᱟᱺᱜᱩᱣ ᱠᱩᱲᱤ ᱜᱤᱫᱽᱨᱟᱹᱜ ᱜᱮ ᱚᱸᱰᱮ ᱫᱚᱞᱮ ᱜᱩᱨᱤᱡ ᱥᱟᱯᱷᱟᱭ ᱟᱞᱮ ᱟᱨ ᱫᱤᱭᱮ ᱯᱚᱨ ᱚᱱᱮ ᱩᱯᱟᱹᱥ ᱠᱟᱛᱮᱫ ᱜᱮ ᱩᱱ ᱜᱩᱨᱤᱡᱽ ᱯᱷᱟᱨᱪᱟ ᱠᱟᱛᱮᱜ ᱛᱟᱯᱚᱨᱮ ᱛᱩᱯᱩ ᱛᱩᱯᱩ ᱠᱟᱛᱮᱜ ᱛᱩᱯᱩ ᱠᱟᱛᱮᱜ ᱟᱫᱚ ᱥᱟᱹᱲᱤ ᱠᱚ ᱦᱚᱨᱚᱜ ᱠᱟᱛᱮᱜ ᱢᱟᱱᱮ ᱟᱞᱛᱟ ᱯᱟᱹᱲ ᱥᱟᱹᱲᱤ ᱠᱚ ᱦᱚᱨᱚᱜ ᱠᱟᱛᱮᱜ ᱡᱚᱛᱚ ᱦᱚᱲ ᱛᱮᱜᱮ ᱱᱟᱭᱠᱮᱞ ᱞᱮ ᱟᱹᱜᱩᱭᱮᱭᱟ ᱱᱟᱭ ᱱᱟᱭᱠᱮ ᱟᱹᱜᱩᱭᱮᱭᱟ ᱱᱟᱭᱠᱮ ᱚᱸᱰᱮ ᱵᱚᱸᱜᱟ ᱵᱟᱲᱟᱭᱟᱭ ᱵᱚᱸᱜᱟ ᱵᱟᱲᱟ ᱠᱟᱛᱮᱫ ᱛᱟᱯᱚᱨᱮ ᱚᱱᱮ ᱥᱚᱲᱮ ᱠᱚ ᱦᱩᱭᱩᱜᱼᱟ ᱤᱥᱤᱱ ᱜᱮᱭᱟ ᱠᱚ ᱥᱚᱲᱮ ᱤᱥᱤᱱ ᱤᱥᱤᱱ ᱠᱟᱛᱮ ᱚᱱᱟᱞᱮ ᱡᱚᱢᱟ ᱡᱚᱢ ᱠᱟᱛᱮ ᱟᱨᱚ ᱱᱟᱦᱟᱜ ᱢᱟᱟᱸᱡᱟᱱ ᱟᱨᱚ ᱱᱟᱦᱟᱜ ᱱᱟᱭᱠᱮᱞ ᱞᱮ ᱤᱫᱤᱭᱮᱭᱟ ᱟᱫᱚ ᱢᱟᱱᱮ ᱚᱱᱠᱟ ᱚᱱᱮ ᱵᱟᱦᱟ ᱪᱮᱫ ᱞᱮᱠᱟ ᱵᱟᱝ ᱦᱩᱭᱩᱜᱼᱟ ᱢᱟᱱᱮ ᱚᱱᱠᱟ ᱴᱟᱭᱤᱯ ᱜᱮ ᱟᱨᱠᱤ ᱦᱩᱭᱩᱜᱼᱟ ᱚᱱᱟ ᱦᱩᱞ ᱢᱟᱦᱟ ᱦᱚᱸ ᱚᱱᱠᱟ ᱜᱮᱞᱮ ᱢᱟᱱᱟᱣᱟ ᱟᱞᱮ ᱫᱚ ᱟᱨ ᱚᱱᱟ ᱥᱟᱶᱛᱮ ᱡᱟᱦᱟᱱᱟᱜ ᱤᱭᱟᱹ ᱠᱚᱞᱮ ᱫᱚᱦᱚᱭ ᱜᱮᱭᱟ ᱚᱱᱮ ᱮᱱᱮᱡ ᱥᱮᱨᱮᱧ ᱠᱚ ᱢᱟᱱᱮ ᱦᱩᱭ ᱵᱟᱲᱟᱜ ᱜᱮᱭᱟ ᱜᱤᱫᱽᱨᱟᱹ ᱠᱚ ᱚᱱᱚᱚᱲᱦᱮᱸ ᱠᱚᱠᱚ ᱚᱱᱟ ᱠᱚᱞᱮ ᱫᱚᱦᱚᱭ ᱜᱮᱭᱟ ᱦᱮᱸ
ᱦᱳᱭ
ᱚᱱᱮ ᱚᱱᱠᱟ ᱦᱩᱭᱩᱜ ᱜᱮᱭᱟ ᱵᱷᱟᱹᱜᱤ ᱜᱮ ᱦᱩᱭᱩᱜᱼᱟ ᱦᱚᱳᱭ ᱫᱚ ᱛᱟᱦᱞᱮ ᱟᱯᱮ ᱫᱚ ᱢᱟᱱᱮ ᱠᱚᱞᱮᱡᱽ ᱠᱚᱨᱮ ᱜᱮ ᱢᱮ ᱢᱟᱱᱟᱣ ᱵᱟᱲᱟ ᱦᱩᱭ ᱱᱟ ᱥᱮ ᱪᱮᱫ
ᱠᱚᱞᱮᱡᱽ ᱨᱮᱦᱚᱸ ᱵᱷᱟᱜᱤ ᱜᱮ ᱦᱩᱭᱩᱜᱼᱟ ᱟᱫᱚ ᱱᱤᱭᱟᱹ ᱵᱟᱨ ᱫᱚ ᱯᱚᱨᱤᱠᱠᱷᱟ ᱠᱚ ᱪᱟᱞᱟᱜ ᱠᱟᱱᱛᱮᱫ ᱟᱫᱚ ᱩᱱᱟᱹᱜ ᱦᱩᱭ ᱦᱚᱪᱚᱭ ᱫᱚ ᱵᱟᱠᱚ ᱦᱩᱭ ᱦᱚᱪᱚᱭ ᱞᱮᱫᱟ ᱠᱚᱞᱮᱡᱽ ᱠᱚᱨᱮ ᱜᱮ ᱢᱟᱱᱟᱣ ᱵᱟᱲᱟ ᱦᱩᱭᱱᱟ ᱚᱱᱠᱟ ᱵᱮᱥᱤ ᱦᱚᱸ ᱜᱤᱫᱽᱨᱟᱹ ᱠᱚ ᱵᱟᱝᱠᱚ ᱪᱟᱞᱟᱣ ᱠᱟᱱᱟ ᱮᱠᱡᱟᱢ ᱠᱚ ᱪᱟᱞᱟᱜ ᱠᱟᱱ ᱛᱟᱠᱚᱣᱟ ᱛᱚ ᱚᱱᱟ ᱛᱤ ᱠᱮᱡᱟᱱᱮ ᱡᱟᱦᱟᱸᱭᱠᱚ ᱪᱟᱞᱟᱣ ᱠᱟᱱ ᱛᱟᱦᱮᱸᱱᱟ ᱩᱱᱠᱩ ᱟᱨ ᱵᱟᱝᱠᱷᱟᱱ ᱚᱱᱠᱟ ᱚᱲᱟᱜ ᱨᱮ ᱟᱞᱮ ᱫᱚ ᱚᱱᱠᱟ ᱟᱹᱛᱩ ᱚᱲᱟᱜ ᱨᱮᱫᱚ ᱚᱱᱠᱟᱜᱮ ᱦᱩᱭᱩᱜᱼᱟ ᱡᱟᱦᱟᱸ ᱫᱚ ᱪᱮᱠᱟᱢ ᱞᱟᱹᱭ ᱠᱮᱫᱟ ᱚᱱᱠᱟᱟᱜᱮᱼᱟ ᱥᱮ ᱫᱤᱱ ᱠᱷᱚᱱ ᱜᱮ ᱥᱮ ᱥᱮᱴᱮᱨᱚᱜ ᱠᱟᱱᱟ ᱚᱱᱟᱜᱮ ᱵᱟᱨᱥᱤᱧ ᱞᱟᱦᱟ ᱠᱷᱚᱱᱜᱮ ᱥᱟᱯᱷᱟᱭᱟᱢ ᱠᱚ ᱦᱮᱞᱳ ᱦᱮᱞᱳ